-ᱜᱮ ᱱᱟᱯᱟᱭ ᱜᱮᱭᱟᱵᱤᱱ?
ᱜᱚᱢᱠᱮ ᱱᱟᱯᱟᱭ ᱵᱟᱲ ᱜᱮᱛᱚ?
ᱦᱮᱸ ᱮᱠᱷᱚᱱ ᱫᱚ ᱱᱟᱯᱟᱭ ᱵᱟᱲᱟᱜ ᱜᱮ ᱟᱯᱮ ᱪᱮᱫ ᱞᱮᱠᱟ ᱢᱮᱱᱟᱜ ᱯᱮᱭᱟ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱠᱟᱜ ᱞᱤᱧᱟ ᱪᱷᱟᱫᱳ ᱵᱚᱸᱜᱟ ᱣᱟᱜ ᱟᱥᱤᱨᱵᱟᱫᱽ ᱛᱮᱜᱤ ᱱᱟᱯᱟᱭ ᱜᱮ ᱢᱮᱱᱟᱜ ᱟᱠᱟᱫ ᱞᱤᱧᱟ ᱟᱨ ᱟᱵᱤᱱ ᱦᱚᱸ ᱱᱟᱯᱟᱭ ᱛᱟᱦᱮᱱ ᱵᱤᱱ ᱾ ᱟᱫᱚ ᱦᱟᱸᱜ ᱜᱚᱝᱠᱮ ᱠᱩᱠᱞᱤ ᱞᱤᱧ ᱫᱚᱦᱚ ᱭᱮᱜᱟ ᱡᱮ ᱟᱵᱚ ᱱᱤᱛᱚᱜ ᱵᱚᱱ ᱧᱮᱞᱮᱜ-ᱟ ᱟᱵᱚᱣᱟᱜ ᱵᱟᱯᱞᱟ ᱚᱲᱟᱜ ᱠᱚᱨᱮ
ᱦᱮᱸ
ᱡᱟᱦᱟᱸ ᱞᱮᱠᱟ ᱵᱚᱱ ᱮᱱᱮᱡ ᱥᱮᱨᱮᱧ ᱛᱟᱦᱮᱸᱫ ᱯᱟᱹᱦᱤᱞ ᱠᱚ ᱮᱱᱮᱡ ᱥᱮᱨᱮᱧ ᱛᱟᱦᱮᱸᱫ ᱟᱵᱚᱣᱟᱜ ᱛᱩᱢᱫᱟᱜ ᱴᱟᱢᱟ ᱨᱮ ᱱᱤᱛᱚᱜ ᱚᱱᱠᱟ ᱪᱮᱫᱟᱜ ᱵᱟᱠᱚ ᱮᱱᱮᱡ ᱥᱮᱨᱮᱧ ᱠᱟᱱᱟ ᱢᱟᱥᱮ ᱚᱱᱟ ᱠᱟᱹᱴᱤᱡ ᱤᱫᱤ ᱠᱟᱛᱮᱜ ᱞᱟᱹᱭ ᱵᱤᱱ
ᱟᱹᱞᱤᱧ ᱡᱟᱦᱟᱸᱞᱤᱧ ᱢᱚᱱᱮᱭᱟ ᱠᱟᱨᱚᱱ ᱱᱮᱛᱟᱨ ᱧᱮᱞᱚᱜ ᱠᱟᱱᱟ ᱟᱹᱰᱤᱜᱮ ᱡᱩᱣᱟᱹᱱ ᱠᱚᱲᱟ ᱜᱤᱫᱽᱨᱟᱹ ᱠᱚ ᱡᱟᱦᱟᱸ ᱠᱚ ᱨᱮ ᱚᱨᱜᱮᱥᱴᱟᱨ ᱯᱨᱳᱜᱨᱟᱢ ᱠᱚ ᱦᱩᱭᱩᱜ ᱠᱟᱱᱟ ᱾ ᱱᱟᱭᱤᱴ ᱯᱨᱳᱜᱨᱟᱢ ᱠᱚ ᱛᱟᱦᱟᱞᱮ ᱚᱱᱛᱮ ᱵᱮᱥᱤ ᱠᱚ ᱢᱚᱱᱳᱚᱡᱳᱜᱽ ᱫᱟ ᱚᱱᱛᱮ ᱵᱮᱥᱤ ᱠᱚ ᱫᱟᱬᱟᱱ ᱠᱟᱱᱟ ᱛᱟᱦᱞᱮ ᱛᱮ ᱜᱮ ᱨᱟᱹᱥᱠᱟᱹ ᱵᱮᱥᱤ ᱠᱚ ᱵᱩᱡᱷᱟᱹᱣ ᱮᱫᱟ ᱾ ᱟᱨ ᱥᱮ ᱡᱚᱱᱱᱚ ᱱᱤᱭᱟᱹ ᱴᱟᱢᱟᱠ ᱛᱩᱢᱫᱟᱜ ᱟᱛᱮ ᱡᱟᱦᱟᱸ ᱟᱵᱚᱣᱟᱜ ᱴᱨᱟᱰᱤᱥᱚᱱᱟᱞ ᱮᱱᱮᱡ ᱥᱮᱨᱮᱧ ᱢᱮᱱᱟᱜ-ᱟ, ᱚᱱᱛᱮ ᱢᱚᱱᱚᱡᱳᱜᱽ ᱫᱚ ᱩᱱᱟᱹᱜᱴᱟ ᱵᱟᱝ ᱠᱚ ᱴᱟᱱᱟᱣ ᱫᱟ ᱚᱱᱛᱮ ᱫᱚ ᱵᱟᱝᱠᱚ ᱥᱩᱨᱚᱜ ᱠᱟᱱᱟ ᱟᱨ ᱡᱟᱦᱟᱸᱭ ᱟᱛᱳ ᱠᱚᱨᱮ ᱧᱮᱞᱚᱜ ᱠᱟᱱᱟ ᱡᱮ ᱡᱟᱦᱟᱸᱭ ᱠᱚ ᱱᱤᱭᱟᱹ ᱠᱚ ᱵᱟᱲᱟᱭᱟ ᱜᱩᱱᱤ ᱜᱩᱨᱤᱵᱽ ᱠᱚ ᱢᱮᱱᱟᱜ ᱠᱚᱣᱟ ᱛᱚ ᱩᱱᱠᱩ ᱦᱚᱸ ᱟᱹᱰᱤ ᱥᱳᱢᱚᱭ ᱩᱱᱠᱩ ᱵᱟᱝᱠᱚ ᱥᱮᱬᱟ ᱟᱠᱚᱣᱟ ᱡᱮ ᱟᱵᱚᱣᱟᱜ ᱱᱤᱭᱟᱹ ᱴᱨᱟᱰᱤᱥᱚᱱᱟᱞ ᱮᱱᱮᱡ ᱥᱮᱨᱮᱧ ᱱᱤᱭᱟᱹ ᱠᱚᱫᱚ ᱫᱚᱦᱚ ᱞᱟᱹᱠᱛᱤ ᱠᱟᱱᱟ ᱾ ᱛᱚ ᱩᱱᱠᱩ ᱵᱟᱝ ᱠᱚ ᱥᱮᱬᱟ ᱟᱠᱚᱣᱟ ᱛᱟᱨᱯᱚᱨᱮ ᱦᱚᱜᱼᱟᱭ ᱡᱟ ᱢᱟᱭᱤᱠ ᱠᱚᱠᱚ ᱵᱮᱵᱚᱦᱟᱨᱼᱫᱟ ᱚᱱᱟ ᱫᱚ ᱟᱹᱞᱤᱧ ᱢᱚᱱᱮ ᱩᱪᱤᱛ ᱫᱚ ᱵᱟᱝ ᱦᱩᱭᱩᱜ ᱠᱟᱱᱟ, ᱱᱮᱛᱟᱨ ᱡᱩ ᱡᱩᱫᱤ ᱱᱤᱭᱟᱹ ᱵᱟᱯᱞᱟ ᱠᱚᱨᱮ ᱱᱤᱭᱟᱹ ᱢᱟᱭᱤᱠ ᱵᱮᱵᱚᱦᱟᱨ ᱦᱩᱭᱩᱜ-ᱟ ᱛᱟᱦᱚᱞᱮ ᱡᱟᱦᱟᱸᱭ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱢᱮᱱᱟᱜ ᱠᱚᱣᱟ ᱛᱟᱦᱚᱞᱮ ᱩᱱᱠᱩ ᱨᱩ ᱠᱚ ᱮᱱᱮᱡ ᱠᱚ ᱥᱮᱨᱮᱧ ᱠᱚ ᱵᱟᱝᱠᱚ ᱥᱮᱬᱟ ᱫᱟᱲᱮᱭᱟᱜᱟ ᱾ ᱛᱟ ᱯᱚᱨᱚᱵᱚᱨᱛᱤ ᱠᱟᱞᱨᱮ ᱱᱤᱝᱠᱟᱹ ᱪᱟᱞᱟᱣ ᱤᱫᱤ ᱞᱮᱠᱷᱟᱱ ᱟᱵᱚ ᱥᱚᱢᱟᱡ ᱠᱷᱚᱱ ᱱᱤᱭᱟᱹ ᱫᱚ ᱟᱫ ᱪᱟᱵᱟᱜᱼᱟ ᱛᱚ ᱟᱞᱤᱧ ᱢᱚᱱᱮᱭᱟ- ᱡᱟᱦᱟᱸ ᱟᱹᱛᱩ ᱠᱚᱨᱮ ᱡᱟᱦᱟᱸᱭ ᱠᱚ ᱵᱟᱲᱟᱭᱟ ᱜᱩᱱᱤ ᱜᱩᱨᱤ ᱠᱚ ᱢᱮᱱᱟᱜ ᱠᱚᱣᱟ ᱩᱱᱠᱩ ᱠᱟᱹᱴᱤᱡ ᱥᱩᱨ ᱦᱤᱡᱩᱜ ᱦᱩᱭᱩᱜ ᱛᱟᱠᱚᱣᱟ ᱡᱮ ᱩᱱᱠᱩ ᱡᱟᱦᱟᱸᱭ ᱡᱩᱣᱟᱹᱱ ᱠᱚᱲᱟ ᱠᱚ ᱩᱱᱠᱩ ᱢᱮᱛᱟ ᱠᱚ ᱦᱳᱭᱳᱜᱼᱟ ᱡᱮ- ᱡᱟᱦᱟᱸ ᱠᱚᱨᱮ ᱚᱨᱜᱮᱥᱴᱟᱨ ᱯᱨᱳᱜᱨᱟᱢ ᱦᱩᱭᱩᱜ ᱠᱟᱱᱟ ᱪᱟᱞᱟᱜ ᱠᱟᱱᱟ ᱯᱮ ᱴᱷᱤᱠ ᱜᱮᱭᱟ ᱠᱤᱱᱛᱩ ᱟᱵᱚᱣᱟᱜ ᱡᱟᱦᱟᱸ ᱱᱤᱭᱟᱹ- ᱮᱱᱮᱡ ᱥᱮᱨᱮᱧ ᱚᱱᱟ ᱠᱤᱱᱛᱩ ᱥᱮᱬᱟᱭ ᱛᱟᱵᱚᱱ ᱯᱮ ᱡᱟᱛᱮ ᱯᱚᱨᱚᱵᱚᱨᱛᱤ ᱠᱟᱞᱨᱮ ᱛᱟᱦᱮᱱ ᱢᱟ ᱡᱩᱫᱤ ᱵᱟᱯᱮ ᱥᱮᱬᱟᱭᱟ ᱛᱟᱦᱚᱞᱮ ᱟᱯᱮ ᱦᱚᱸ ᱵᱟᱯᱮ ᱫᱟᱲᱮᱭᱟᱜᱼᱟ ᱛᱚ ᱟᱥᱛᱮ ᱟᱥᱛᱮ ᱟᱵᱚ ᱥᱚᱢᱟᱡᱽ ᱠᱷᱚᱱ ᱜᱮ ᱟᱫ ᱪᱟᱵᱟᱜᱼᱟ᱾ ᱛᱚ ᱟᱹᱞᱤᱧ ᱢᱚᱱᱮᱭᱟ ᱚᱱᱟ ᱦᱚᱸ ᱢᱤᱫᱴᱟᱝ ᱫᱚᱨᱠᱟᱨ ᱠᱟᱱᱟ ᱢᱟᱱᱮ- ᱛᱟᱦᱮᱸ ᱫᱚ ᱞᱟᱹᱠᱛᱤ ᱠᱟᱱᱟ ᱟᱹᱵᱤᱱ ᱪᱮᱫ ᱵᱤᱱ ᱞᱟᱹᱭᱟ ᱠᱟᱹᱴᱤᱡ ᱡᱩᱫᱤ ᱵᱤᱱ ᱞᱟᱹᱭ ᱠᱮᱭᱟ
ᱦᱳᱭ ᱜᱳᱭ ᱜᱚᱝᱠᱮ ᱱᱟᱯᱟᱭ ᱜᱮ ᱢᱤᱫᱵᱟᱨ ᱠᱟᱛᱷᱟ ᱵᱮᱱ ᱞᱟᱹᱭ ᱟᱸᱡᱚᱢᱟᱫ ᱞᱤᱧᱟᱹ ᱦᱳᱭ ᱡᱮ ᱱᱚᱜᱼᱚᱭ ᱡᱮ ᱟᱵᱚᱣᱟᱜ- ᱮᱸ ᱵᱟᱯᱞᱟ ᱠᱚᱨᱮ ᱡᱟᱦᱟᱸ ᱞᱮᱠᱟ ᱱᱤᱛᱚᱜ ᱵᱚᱱ ᱧᱮᱞ ᱧᱟᱢᱮᱫᱼᱟ ᱥᱟᱨ ᱥᱟᱹᱜᱩᱱ ᱵᱟᱯᱞᱟ ᱟᱵᱚᱣᱟᱜ ᱵᱟᱯᱞᱟ ᱫᱚ ᱟᱹᱰᱤᱜᱟᱱ-
ᱦᱮᱸ
ᱢᱮᱱᱟᱜ ᱟᱠᱟᱫ ᱛᱟᱵᱚᱱᱟ ᱾ ᱮᱭᱟᱭ ᱪᱮᱠᱟ ᱟᱨᱮ ᱜᱚᱴᱟᱝ ᱜᱟᱱ ᱵᱟᱯᱞᱟ ᱢᱮᱱᱟᱜ ᱟᱠᱟᱫ ᱛᱟᱵᱚᱱᱟ ᱚᱱᱟ ᱠᱚ ᱚᱱᱟ ᱠᱚ ᱢᱩᱫᱽ ᱨᱮ ᱟᱵᱚ ᱵᱚᱱ ᱧᱮᱞᱟ ᱥᱟᱨ ᱥᱟᱹᱜᱩᱱ ᱵᱟᱯᱞᱟ ᱡᱟᱦᱟᱸᱭ ᱧᱮᱞ ᱧᱮᱯᱮᱞ ᱠᱟᱛᱮᱫ ᱰᱟᱦᱟᱨ ᱟᱭ ᱵᱮᱥᱤ ᱛᱟᱦᱮᱱ ᱠᱟᱱ ᱛᱟᱵᱚᱱᱟᱭ ᱛᱟᱞᱟ ᱨᱤᱱᱤ ᱦᱚᱲ ᱩᱱᱤᱜᱮ ᱱᱚᱣᱟ ᱱᱚᱣᱟ ᱱᱚᱣᱟ ᱟᱹᱛᱩ ᱠᱷᱚᱱ ᱚᱱᱟ ᱟᱹᱛᱩ ᱨᱮᱱᱟᱜ ᱦᱚᱨ ᱰᱟᱦᱟᱨ ᱠᱚᱫᱚᱭ ᱥᱟᱯᱷᱟ ᱠᱟᱜ ᱠᱟᱱᱟ ᱱᱚᱝᱠᱟ ᱠᱟ ᱠᱟᱛᱮᱫ ᱜᱮ ᱚᱱᱟ ᱟᱵᱚ ᱵᱟᱯᱞᱟ ᱚᱲᱟᱜ ᱨᱮᱵᱚᱱ ᱥᱟᱨ ᱥᱟᱹᱜᱩᱱ ᱵᱟᱯᱞᱟ ᱵᱚᱱ ᱡᱚᱲᱟᱣ ᱫᱟᱲᱮᱭᱟᱜᱼᱟ ᱟᱫᱚ ᱱᱤᱛᱚᱜ ᱵᱚᱱ ᱧᱮᱞᱟ ᱞᱟᱦᱟ ᱡᱟᱦᱟᱸ ᱞᱮᱠᱟ ᱛᱟᱦᱮᱸ ᱠᱟᱱ ᱛᱟᱦᱮᱸᱫ ᱢᱮᱫᱴᱟᱝ- ᱴᱟᱢᱟᱠ ᱛᱩᱢᱫᱟᱜ ᱨᱤᱦᱤᱲ ᱵᱤᱫᱤᱲ ᱟᱛᱮ ᱮᱱᱮᱡ ᱥᱮᱨᱮᱧ- ᱠᱟᱱ ᱛᱟᱦᱮᱸᱱ ᱠᱚ ᱱᱚᱣᱟ ᱟᱹᱛᱩ ᱦᱚᱲ ᱦᱟᱱᱟ ᱟᱹᱛᱩ ᱦᱚᱲ ᱟᱹᱰᱤ ᱨᱟᱹᱥᱠᱟᱹ ᱥᱟᱞᱟᱜ ᱜᱮ ᱠᱚ ᱢᱟᱱᱟᱣᱮᱫ ᱛᱟᱦᱮᱸᱫ᱾ ᱟᱨ ᱱᱤᱛᱚᱜ ᱫᱚ ᱟᱵᱚ ᱵᱚᱱ ᱱᱮᱝᱠᱟ ᱟᱠᱟᱱᱟ ᱱᱚᱣᱟ- ᱱᱚᱣᱟ ᱫᱷᱟᱹᱨᱛᱤ ᱨᱮ ᱡᱟᱦᱟᱸ ᱵᱚᱱ ᱧᱮᱞᱮᱜᱼᱟ ᱱᱚᱣᱟ ᱫᱚ ᱮᱴᱟᱜ ᱜᱟᱛᱟᱠ ᱦᱚᱲ ᱠᱚᱣᱟᱜ ᱟᱹᱭᱩᱨ- ᱛᱮ ᱱᱚᱣᱟ ᱫᱷᱟᱹᱨᱛᱤ ᱫᱚ ᱪᱟᱞᱟᱜ ᱠᱟᱱᱟ ᱛᱚ ᱟᱵᱚ ᱠᱚᱣᱟᱜ ᱟᱹᱭᱩᱨ ᱛᱮ ᱵᱟᱝ ᱪᱟᱞᱟᱜᱼᱟ ᱱᱚᱜ ᱱᱚᱝᱠᱟ ᱢᱤᱫᱴᱟᱝ ᱥᱤᱠ- ᱥᱤᱠᱷᱱᱟᱹᱛ ᱦᱚᱸᱵᱚᱱ ᱥᱤᱠᱷᱱᱟᱹᱛᱮᱫ ᱠᱚᱣᱟ ᱜᱤᱫᱽᱨᱟᱹ ᱠᱚ ᱟᱫᱚ ᱱᱚᱜ ᱚᱭ ᱡᱮ ᱟᱵᱚᱣᱟᱜ ᱯᱟᱹᱨᱥᱤ ᱛᱮᱦᱚᱸ ᱥᱤᱠᱷᱱᱟᱹᱛ ᱵᱟᱝᱠᱚ ᱧᱟᱢᱮᱫᱼᱟ ᱚᱱ ᱚᱱᱟ ᱠᱷᱟᱹᱛᱤᱨ ᱛᱮ ᱱᱚᱰᱮ ᱠᱷᱚᱱ ᱮᱴᱟᱜ ᱯᱟᱹᱨᱥᱤ ᱛᱮ ᱥᱤᱠᱱᱟᱹᱛ ᱠᱚ ᱧᱟᱢᱮᱫᱼᱟ᱾ ᱦᱚᱜᱚ ᱱᱚᱣᱟ ᱨᱮᱱᱟᱜ ᱚᱡᱮ ᱠᱚ ᱚᱸᱰᱮ ᱯᱟᱲᱦᱟᱜ ᱠᱟᱱᱟ ᱛᱟᱦᱚᱞᱮ ᱚᱱᱟ ᱵᱟᱯᱞᱟ ᱥᱩ- ᱛᱚ ᱦᱚᱸᱜᱼᱚᱭ ᱵᱟᱝᱠᱚ ᱦᱮᱡ ᱫᱟᱲᱮᱭᱟᱜ ᱠᱟᱱᱟ ᱟᱨ ᱜᱤᱫᱽᱨᱟᱹ ᱠᱚᱦᱚᱸ ᱡᱮ ᱟᱵᱚᱣᱟᱜ ᱨᱩ ᱮᱱᱮᱡ ᱠᱚ ᱥᱮᱬᱟ ᱠᱚᱣᱟ ᱟᱵᱚᱣᱟᱜ ᱮᱱᱮᱡ ᱢᱟ ᱛᱟᱦᱮᱸ ᱠᱟᱱᱟ ᱱᱚᱜᱼᱚᱭ ᱫᱤᱱᱟᱹᱢ ᱫᱤᱱ‌ ᱜᱮ ᱮᱱᱮᱡ- ᱦᱩᱭᱩᱜᱼᱟ ᱡᱟᱦᱟᱸ ᱞᱮᱠᱟ ᱵᱚᱱ ᱞᱟᱹᱭ ᱫᱟᱲᱮᱭᱟᱜ ᱠᱟᱱᱟ ᱞᱟᱜᱽᱮ ᱠᱚᱦᱚᱸ ᱵᱚᱱ ᱮᱱᱮᱡᱮᱜᱼᱟ ᱫᱚᱝ ᱠᱚᱦᱚᱸ ᱵᱚᱱ ᱮᱱᱮᱡᱮᱜᱼᱟ᱾ ᱫᱚᱝ ᱠᱚᱵᱚᱱ ᱮᱱᱮᱡᱼᱟ ᱱᱚᱜᱼᱚᱭ ᱱᱚᱝᱠᱟ ᱫᱚᱝ ᱦᱚᱸ ᱮᱱᱮᱡ ᱦᱩᱭᱩᱜ ᱠᱟᱱ ᱛᱟᱦᱮᱸᱫ ᱟᱫᱚ ᱱᱚᱜᱼᱚᱭ ᱱᱚᱜᱼᱚᱭ ᱠᱚ ᱪᱷᱩᱰᱟᱹᱨᱚᱜ ᱠᱟᱱ ᱫᱚ ᱱᱚᱣᱟ ᱫᱚ ᱟᱵᱚᱨᱤᱧ ᱢᱚᱱᱮᱭᱟ ᱡᱟᱦᱟᱸᱨᱮ ᱟᱵᱚᱨᱮᱱ ᱡᱟᱦᱟᱸᱭ ᱩᱱᱠᱩ ᱟ ᱱᱟᱭᱠᱮ ᱡᱚᱜᱽ ᱢᱟᱡᱷᱤ ᱯᱟᱨᱟᱱᱤ ᱜᱳᱲᱮᱛ ᱡᱚᱠ ᱢᱟᱡᱷᱤ ᱦᱩᱜᱼᱩ ᱱᱩᱠ- ᱩᱱᱠᱩ ᱠᱚ ᱢᱮᱱᱟᱜ ᱟᱠᱟᱫ ᱠᱚᱛᱟᱵᱚᱱᱟ ᱱᱩᱠᱩ ᱢᱚᱬᱮ ᱜᱚᱴᱟᱝ ᱠᱷᱟᱢ ᱠᱷᱩᱱᱴᱤ ᱱᱩᱠᱩ ᱢᱚᱬᱮ ᱜᱚᱴᱟᱝ ᱠᱷᱟᱢ ᱠᱷᱩᱱᱴᱤ ᱟᱛᱮᱫ ᱜᱮ ᱢᱤᱫᱴᱟᱝ- ᱥᱮᱪᱮᱫ ᱦᱚᱦᱚ ᱦᱩᱭᱩᱜᱼᱟ ᱟᱹᱛᱳ ᱨᱮ ᱡᱟᱦᱟᱸ ᱞᱮᱠᱟ ᱢᱟᱺᱡᱷᱤ ᱛᱷᱟᱱ ᱨᱮ ᱥᱚᱯᱛᱟᱦ ᱨᱮ ᱢᱤᱫ ᱫᱷᱟᱣ ᱵᱚᱱ ᱫᱩᱲᱩᱵ- ᱟ ᱚᱱᱟ ᱥᱤᱠᱷᱱᱟᱹᱛ ᱵᱚᱱ ᱮᱢᱟ ᱠᱚᱣᱟ ᱡᱮ ᱟᱵᱚᱣᱟᱜ ᱡᱟᱦᱟᱸ ᱛᱤᱱᱟᱹᱜ- ᱥᱟᱶᱛᱟ ᱟᱹᱨᱤ ᱞᱟᱠᱪᱟᱨ ᱠᱚ ᱢᱮᱱᱟᱜ ᱟᱠᱟᱫ ᱛᱟᱵᱚᱱᱟ ᱱᱚᱣᱟ ᱠᱚ ᱢᱩᱫᱽᱨᱮ ᱵᱟ- ᱞᱟ ᱦᱚᱸ ᱢᱤᱫᱴᱟᱝ ᱠᱟᱱ ᱛᱟᱵᱚᱱᱟ ᱟᱵᱚᱱᱟᱜ ᱵᱟᱯᱞᱟ ᱨᱮᱫᱚ- ᱱᱚᱣᱟ ᱛᱩᱢᱫᱟᱜ ᱴᱟᱢᱟᱠ ᱨᱮᱜᱽᱲᱟ ᱡᱷᱟᱸᱭ ᱠᱚᱨᱛᱟᱞ ᱱᱚᱣᱟ ᱠᱚᱵᱚᱱ ᱨᱩᱭᱟ ᱱᱚᱣᱟ ᱠᱚᱫᱚ ᱠᱚᱲᱟ ᱜᱤᱫᱽᱨᱟᱹ ᱠᱚᱠᱚ ᱨᱩᱭᱟ ᱟᱨ- ᱠᱩᱲᱤ ᱜᱤᱫᱽᱨᱟᱹ ᱠᱚᱫᱚ ᱠᱚ ᱮᱱᱮᱡᱼᱟ ᱱᱚᱜᱼᱚ ᱱᱚᱝᱠᱟ ᱠᱟᱛᱮ ᱟᱵᱚᱣᱟᱜ ᱢᱤᱫᱴᱟᱝ- ᱥᱤᱠᱷᱱᱟᱹᱛ ᱢᱤᱫᱴᱟᱝ ᱢᱟ ᱥᱤᱠᱷᱱᱟᱹᱛ ᱨᱮᱱᱟᱜ ᱢᱤᱫᱴᱟᱝ- ᱴᱷᱟᱶ ᱫᱚᱦᱚ ᱞᱮᱱᱠᱷᱟᱱ ᱜᱮ ᱤᱧᱤᱧ ᱢᱚᱱᱮᱭᱟ- ᱟᱵᱚᱨᱮᱱ ᱡᱟᱦᱟᱸ ᱛᱤᱱᱟᱹᱜ ᱯᱚᱼᱯᱚᱝᱲᱟ ᱠᱚ ᱢᱮᱱᱟᱜ ᱠᱚᱣᱟ ᱩᱱᱠᱩ ᱦᱚᱸᱠᱚ ᱥᱮᱬᱟ ᱫᱟᱲᱮᱭᱟᱜᱼᱟ ᱱᱚᱣᱟ ᱥᱤᱠᱷᱱᱟᱹᱛ ᱡᱩᱜᱽ ᱨᱮ᱾
ᱦᱮᱸ ᱟᱹᱰᱤ ᱱᱟᱯᱟᱭ ᱜᱮᱵᱤᱱ ᱞᱟᱹᱭ ᱠᱮᱫᱟ ᱱᱤᱝᱠᱟᱹ ᱠᱚᱨᱟᱣ ᱞᱮᱠᱷᱟᱱ ᱫᱚ ᱟᱹᱰᱤ ᱜᱮ ᱱᱟᱯᱟᱭᱚᱜᱼᱟ ᱢᱟᱱᱮ ᱡᱩᱫᱤ ᱡᱟᱦᱟᱸ ᱠᱚᱨᱮᱜ ᱥᱟᱱᱛᱟᱲ ᱠᱚ ᱢᱮᱱᱟᱜ ᱵᱚᱱᱟ ᱡᱚᱛᱚ- ᱟᱛᱳ ᱨᱮ ᱡᱩᱫᱤ ᱱᱤᱝᱠᱟᱹ ᱦᱩᱭᱩᱜᱼᱟ ᱚᱱᱛᱚᱛᱚ ᱥᱚᱵ ᱫᱤᱱ ᱵᱟᱝ ᱨᱮᱦᱚᱸ ᱢᱟᱱᱮ ᱥᱚᱯᱛᱟᱨᱮ ᱡᱩᱫᱤ ᱠᱚ ᱠᱚᱨᱟᱣ ᱠᱮᱭᱟ- ᱛᱟᱦᱞᱮ ᱱᱤᱭᱟᱹ ᱟᱹᱰᱤ ᱜᱟᱱ ᱜᱮᱠᱚ ᱥᱮᱸᱬᱟ ᱠᱮᱭᱟ᱾
ᱦᱳᱭ ᱱᱚᱜᱚᱭ ᱱᱚᱝᱠᱟ ᱜᱮ ᱡᱩᱫᱤ ᱵᱚᱱ ᱡᱚᱲᱟᱣ ᱤ ᱞᱮᱠᱷᱟᱱ ᱟᱵᱚᱣᱟᱜ ᱦᱚᱸ ᱱᱟᱯᱟᱭ ᱜᱮ ᱦᱩᱭᱩᱜᱼᱟ ᱡᱮ ᱢᱮᱫ ᱴᱟᱝ ᱟᱵᱚᱣᱟᱜ ᱥᱟᱶᱛᱟ ᱨᱮᱱᱟᱝ ᱱᱚᱣᱟ ᱥᱟᱯᱟᱵ ᱠᱚ ᱯᱚᱨᱚᱵ ᱯᱚᱨᱚ ᱨᱮᱱᱟᱜ ᱯᱚᱨᱮ ᱨᱮᱱ ᱡᱟᱦᱟᱸ ᱯᱚᱝᱯᱚᱝᱜᱲᱟ ᱠᱚ ᱢᱮᱱᱟᱜ ᱠᱟᱜ ᱠᱚ ᱛᱟᱵᱚᱱᱟ ᱩᱱᱠᱩ ᱦᱚᱸᱠᱚ ᱧᱮᱞᱟ ᱡᱮ ᱟᱞᱮ ᱨᱮᱱ ᱦᱟᱯᱲᱟᱢ ᱠᱚᱦᱚᱸ ᱱᱚᱝᱠᱟ ᱱᱟᱜ ᱠᱚᱠᱚ ᱫᱚᱦᱚ ᱦᱚᱴᱚ ᱠᱟᱜ ᱞᱮᱭᱟ ᱩᱱᱠᱩ ᱦᱚᱸ ᱨᱟᱹᱥᱠᱟᱹ ᱠᱚ ᱵᱩᱡᱷᱟᱹᱣᱼᱟ ᱡᱮ ᱵᱟᱝ ᱟᱞᱮ ᱩᱱᱠᱩ ᱫᱚ ᱱᱟᱯᱟᱭ ᱜᱮᱠᱚ ᱛᱟᱦᱮᱸ ᱠᱟᱱ ᱛᱷᱟᱞᱮ ᱱᱚᱣᱟ ᱠᱚ ᱦᱮᱸ ᱩᱫᱩᱜ ᱥᱮᱸᱬᱟ ᱦᱚᱴᱚ ᱠᱟᱜ ᱞᱮᱭᱟ ᱠᱚ ᱥᱤᱠᱷᱱᱟᱹᱛ ᱠᱟᱜ ᱞᱮᱜᱮᱭᱟ ᱱᱚᱣᱟ ᱠᱚᱫᱚ ᱟᱞᱮ ᱥᱟᱱᱛᱟᱲ ᱟᱜ ᱟᱹᱫᱤᱢ ᱥᱟᱱᱛᱟᱲ ᱤᱭᱟᱹ ᱠᱟᱱᱟ ᱢᱮᱱᱛᱮ ᱠᱚ ᱩᱭᱦᱟᱹᱨ ᱫᱟᱲᱮᱭᱟᱜᱼᱟ᱾
ᱱᱮᱛᱟᱨ ᱢᱟᱱᱮ ᱢᱤᱫᱴᱟᱝ ᱠᱤᱪᱷᱩ ᱡᱟᱭᱜᱟ ᱨᱮ ᱧᱮᱞᱚᱜ ᱠᱟᱱᱟ ᱤᱭᱩᱱᱤᱵᱷᱟᱨᱥᱤᱴᱤ ᱨᱮ ᱢᱟᱱᱮ ᱥᱟᱱᱛᱟᱞᱤ ᱡᱟᱦᱟᱸ ᱴᱨᱟᱰᱤᱥᱚᱱᱟᱞ ᱮᱱᱮᱡ ᱥᱮᱨᱮᱧ ᱚᱱᱟᱞᱤᱭᱮ ᱰᱤᱯᱞᱳᱢᱟ ᱯᱤᱡᱤ ᱠᱚ ᱦᱩᱭᱩᱜ ᱠᱟᱱᱟ ᱢᱟᱱᱮ ᱚᱱᱠᱟ ᱡᱩᱫᱤ ᱡᱷᱚᱛᱚ ᱠᱚᱞᱮᱡᱽ ᱨᱮ ᱵᱟ ᱤᱥᱠᱩᱞ ᱠᱚᱞᱮᱡᱽ- ᱠᱚᱨᱮ ᱡᱩᱫᱤ ᱱᱤᱭᱟᱹ ᱦᱩᱭ ᱠᱚᱜᱼᱟ ᱛᱟᱦᱞᱮ ᱟᱹᱰᱤ ᱜᱮ ᱱᱟᱯᱟᱭ ᱠᱚᱜᱼᱟ᱾ ᱚ ᱡᱟᱦᱟᱸᱭ ᱤᱥᱠᱩᱞ ᱠᱚᱨᱮ ᱠᱚ ᱪᱟᱞᱟᱜ ᱠᱟᱱᱟ ᱛᱟᱦᱚᱞᱮ ᱩᱱᱠᱩ ᱠᱚ ᱥᱮᱬᱟ ᱠᱮᱭᱟ᱾ ᱢᱟᱱᱮ ᱡᱷᱚᱛᱚ ᱤᱭᱩᱱᱤᱵᱷᱟᱨᱥᱤᱴᱤ ᱫᱚ ᱵᱟᱝ ᱪᱟᱹᱞᱩ ᱟᱠᱟᱱᱟ ᱛᱚ ᱠᱤᱪᱷᱩ ᱤᱭᱩᱱᱤᱵᱷᱟᱨᱥᱤᱴᱤ ᱱᱤᱭᱮ ᱧᱮᱞᱚᱜ ᱠᱟᱱᱟ ᱡᱮ ᱪᱟᱹᱞᱩ ᱟᱠᱟᱱᱟ ᱱᱤᱝᱠᱟᱹ ᱡᱩᱫᱤ ᱤᱥᱠᱩᱞ ᱠᱚᱨᱮ ᱪᱟᱹᱞᱩ ᱠᱚᱜᱼᱟ ᱛᱚ ᱟᱞᱤᱧ ᱢᱚᱱᱮ ᱠᱮᱭᱟ ᱱᱤᱭᱟᱹ ᱟᱹᱰᱤ ᱜᱮ ᱱᱟᱯᱟᱭ ᱠᱚᱜᱼᱟ
ᱦᱳᱭ ᱱᱚᱣᱟ ᱠᱟᱛᱷᱟ ᱴᱷᱤᱠ ᱜᱮᱵᱤᱱ ᱥᱟᱵ ᱨᱟᱠᱟᱵᱮᱼᱟ ᱡᱮ ᱡᱮ ᱟᱵᱚ ᱵᱚᱱ ᱧᱮᱞᱟ ᱡᱮ ᱮᱴᱟᱜ ᱜᱟᱛᱟᱠ ᱨᱮᱱ ᱦᱚᱲ ᱠᱚᱣᱟᱜ ᱡᱟᱦᱟᱸ ᱞᱮᱠᱟ ᱤᱛᱩᱱ ᱟᱥᱲᱟ ᱠᱚᱨᱮ ᱡᱟᱦᱟᱸ ᱱᱟᱸᱜ ᱚᱱᱠᱟᱱᱟᱸᱜ ᱢᱤᱫᱴᱟᱝ ᱮᱸᱼ ᱮᱸ ᱧᱩᱢᱟ ᱡᱟᱦᱟᱸ ᱢᱩᱱᱤᱥᱤᱭᱟᱜ ᱠᱟᱛᱷᱟ ᱠᱚ ᱵᱚᱱ ᱩᱭᱦᱟᱹᱨ ᱟᱠᱚᱣᱟ ᱥᱮ ᱡᱮ ᱢᱤᱫᱴᱟᱝ ᱡᱟᱦᱟᱸ ᱟᱵᱚ ᱯᱷᱩᱨᱜᱟᱹᱞ ᱢᱟᱦᱟ ᱵᱚᱱ ᱢᱟᱱᱟᱣᱟ ᱩᱱ ᱚᱠᱛᱚ ᱠᱷᱟᱱ ᱜᱮ ᱧᱮᱞ ᱠᱚᱣᱟ ᱵᱚᱱ ᱮᱴᱟᱜ ᱜᱟᱛᱟᱠ ᱨᱮᱱ ᱦᱚᱲ ᱠᱚᱣᱟᱜ ᱫᱚ ᱟᱠᱚᱣᱟᱜ ᱡᱟᱦᱟᱸ ᱛᱤᱱᱟᱹᱝ ᱮᱱᱮᱡ ᱥᱮᱨᱮᱧ ᱢᱮᱱᱟᱜᱼᱟ ᱚᱝᱠᱟ ᱠᱚ ᱮᱱᱮᱡ ᱥᱮᱨᱮᱧᱟ ᱠᱤᱱᱛᱩ ᱟᱵᱚ ᱦᱚᱸ ᱚᱱᱟ ᱡᱚᱛᱚ ᱡᱟᱭᱜᱟ ᱨᱮᱜᱮ ᱡᱩᱫᱤ ᱤᱛᱩᱱ ᱟᱥᱲᱟ ᱡᱟᱭᱜᱟ ᱠᱚᱨᱮ ᱜᱮ ᱟᱵᱚᱣᱟᱜ ᱮᱱᱮᱡ ᱥᱮᱨᱮᱧ ᱵᱚᱱ ᱩᱫᱩᱜ ᱫᱟᱲᱮᱭᱟᱜᱼᱟ ᱟᱹᱰᱤ ᱜᱮ ᱱᱟᱯᱟᱭ ᱛᱟᱦᱮᱸ ᱱᱟᱯᱟᱭ ᱱᱟᱯᱟᱭᱚᱜ ᱢᱟ ᱟᱨ ᱟᱵᱚᱣᱟᱜ ᱠᱟᱞᱪᱟᱨ ᱦᱚᱸ ᱥᱟᱵ ᱛᱟᱦᱮᱸᱱᱟ
ᱦᱮᱸ ᱠᱟᱞᱪᱟᱨ ᱥᱟᱵ ᱛᱟᱦᱮᱸᱱᱟ ᱛᱚ ᱢᱟᱱᱮ ᱚᱱᱠᱟ ᱡᱩᱫᱤ ᱦᱩᱭ ᱠᱚᱜᱼᱟ ᱛᱟᱦᱚᱞᱮ ᱟᱹᱰᱤ ᱜᱮ ᱱᱟᱯᱟᱭ ᱠᱚᱜᱼᱟ
ᱦᱳᱭ ᱱᱚᱜᱚ ᱱᱚᱝᱠᱟᱜ ᱜᱮ ᱟᱵᱚᱨᱮᱸ ᱮᱸ ᱩᱭᱦᱟᱹᱨ ᱦᱩᱭᱩᱜ ᱛᱟᱵᱚᱱᱟ ᱟᱵᱚ ᱟᱵᱚ ᱡᱩᱣᱟᱹᱱ ᱠᱚ ᱱᱤᱛᱚᱜ ᱞᱟᱦᱟ ᱦᱩᱭᱩᱜ ᱛᱟᱵᱚᱱᱟ ᱤᱛᱩᱱ ᱟᱥᱲᱟ ᱠᱚᱨᱮ ᱮᱸ ᱵᱚᱱ ᱡᱟᱦᱟᱸ ᱠᱚᱨᱮ ᱩᱭᱦᱟᱹᱨᱟᱱᱟᱜ ᱢᱟᱦᱟ ᱡᱟᱦᱟᱸ ᱯᱷᱩᱨᱜᱟᱹᱞ ᱢᱟᱦᱟ ᱠᱚ ᱢᱟᱱᱟᱣᱼᱟ ᱟᱸ ᱡᱟᱦᱟᱸ ᱭᱟᱜ ᱚᱱᱮ ᱱᱟᱜᱟᱢᱤᱭᱟᱹ ᱦᱚᱲ ᱠᱚ ᱢᱮᱱᱟᱜ ᱠᱟᱜ ᱠᱚᱣᱟ ᱩᱱᱠᱩ ᱠᱚᱣᱟᱜ ᱢᱟᱦᱟ ᱵᱚᱱ ᱢᱟᱱᱟᱣᱼᱟ ᱱᱚᱣᱟ ᱚᱠᱛᱚ ᱨᱮ ᱟᱵᱚ ᱢᱤᱫᱵᱟᱨ ᱚᱱᱟ ᱠᱚᱨᱮ ᱟᱵᱚᱨᱤᱱ ᱜᱤᱫᱽᱨᱟᱹ ᱵᱚᱱ ᱞᱟᱹᱭ ᱥᱮᱸᱬᱟ ᱟᱠᱚᱣᱟ ᱟᱯᱮ ᱦᱚᱸ ᱱᱚᱣᱟ ᱠᱚᱨᱮ ᱟᱵᱚᱱᱟᱜ ᱥᱟᱱᱛᱟᱲᱤ ᱯᱟᱹᱨᱥᱤ ᱛᱮ ᱨᱚᱲ ᱛᱟᱵᱚᱱ ᱯᱮ ᱤᱥᱠᱩᱞ ᱠᱚᱨᱮ ᱩᱱᱠᱩ ᱦᱚᱸᱠᱚ ᱵᱩᱡᱷᱟᱹᱣ ᱢᱟ ᱡᱮ ᱱᱚᱣᱟ ᱵᱷᱟᱨᱚᱛ ᱫᱤᱥᱚᱢ ᱥᱮ ᱫᱷᱟᱨᱛᱤ ᱛᱟᱞᱟ ᱨᱮ ᱥᱟᱱᱛᱟᱲᱤ ᱦᱚᱲ ᱢᱮᱱᱟᱜ ᱟᱠᱟᱫ ᱠᱚᱣᱟ ᱢᱮᱱᱛᱮᱫ ᱠᱚ ᱵᱩᱡᱷᱟᱹᱣ ᱫᱟᱲᱮᱭᱟᱜᱼᱟ ᱟᱨ ᱱᱚᱜᱼᱚᱭ ᱪᱤᱠᱟᱹᱜ ᱠᱟᱱᱟ ᱵᱚ ᱟᱵᱚ ᱟᱛᱩ ᱴᱚᱞᱟ ᱨᱮᱫᱚ ᱪᱤᱠᱟᱹᱜ ᱠᱟᱱᱟ ᱥᱩᱫᱩ ᱟᱛᱩ ᱴᱚᱞᱟ ᱥᱩᱫᱩ ᱥᱟᱱᱛᱟᱲ ᱜᱟᱛᱟᱠ ᱨᱮᱱ ᱦᱚᱲ ᱜᱮ ᱟᱵᱚ ᱵᱟᱵᱚᱱ ᱪᱚᱨᱪᱟᱭᱮᱜᱼᱟ ᱠᱤᱱᱛᱩ ᱮᱴᱟᱜ ᱜᱟᱛᱟᱠ ᱨᱮᱱ ᱦᱚᱲ ᱠᱚᱫᱚ ᱩᱱᱠᱩ ᱫᱚ ᱵᱟᱝᱠᱚ ᱪᱚᱨᱪᱟᱭᱮᱜᱼᱟ ᱢᱮ ᱯᱩᱭᱞᱩ ᱛᱮ ᱞᱟᱹᱭ ᱜᱟᱱᱚᱜᱼᱟ ᱟᱵᱚ ᱡᱩᱫᱤ ᱤᱛᱩᱱ ᱟᱥᱲᱟ ᱠᱚᱨᱮ ᱡᱟᱦᱟᱸ ᱞᱮᱠᱟ ᱢᱮᱱᱟᱜ ᱠᱫ ᱚᱱᱟ ᱠᱚᱨᱮ ᱡᱩᱫᱤ ᱵᱚᱱ ᱪᱚᱨᱪᱟᱭᱟ ᱩᱱᱠᱩ ᱦᱚᱸᱠᱚ ᱵᱩᱡᱷᱟᱹᱣ ᱫᱟᱲᱮᱭᱟᱜᱼᱟ ᱱᱩᱠᱩ ᱦᱚᱸᱛᱚ ᱱᱩᱠᱩᱣᱟᱜ ᱦᱚᱸ ᱢᱤᱫᱴᱟᱝ ᱱᱚᱣᱟ ᱫᱷᱟᱹᱨᱛᱤ ᱨᱮ ᱢᱮᱱᱟᱜ ᱠᱟᱜ ᱠᱚᱣᱟ ᱢᱮᱱᱛᱮᱫ
ᱦᱮᱸ ᱦᱮᱸ ᱦᱮᱸ ᱟᱪᱪᱷᱟ ᱟᱵᱚ ᱱᱤᱛᱟᱨ ᱧᱮᱞᱚᱜ ᱠᱟᱱᱟ ᱡᱮ ᱡᱩᱣᱟᱹᱱ ᱠᱚᱲᱟ ᱠᱩᱲᱤ ᱠᱚ ᱵᱮᱥᱤ ᱡᱟᱦᱟᱸ ᱱᱟᱭᱤᱴ ᱯᱨᱳᱜᱨᱟᱢ ᱠᱚ ᱦᱩᱭᱩᱜ ᱠᱟᱱᱟ ᱚᱨᱜᱮᱥᱴᱟᱨ ᱠᱚ ᱯᱷᱟᱱᱥᱮᱟᱱ ᱠᱚ ᱛᱚ ᱱᱤᱭᱟᱹ ᱛᱤᱱᱟᱹᱜᱴᱟ ᱵᱷᱟᱜᱤ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱟᱵᱚ ᱥᱚᱢᱟᱡᱽ ᱞᱤᱜᱤᱜ ᱡᱩᱫᱤ ᱱᱤᱭᱟᱹ ᱵᱟᱨ ᱠᱚᱛᱮ ᱵᱤᱱ ᱞᱟᱹᱭ ᱠᱮᱭᱟ ᱱᱤᱭᱟᱹ ᱵᱤᱥᱚᱭ ᱛᱮ
ᱟᱪᱪᱷᱟ ᱜᱚᱝᱠᱮ ᱦᱳᱭ ᱱᱚᱣᱟ ᱦᱚᱸ ᱴᱷᱤᱠ ᱜᱮᱵᱤᱱ ᱞᱟᱹᱭᱮᱜᱼᱟ ᱡᱮ ᱱᱚᱜᱼᱚᱭ ᱡᱮ ᱟᱵᱚ ᱵᱚᱱ ᱧᱮᱞᱮ ᱟᱜ ᱡᱮ ᱧᱤᱫᱟᱹ ᱢᱤᱫ ᱧᱤᱫᱟᱹ ᱡᱟᱦᱟᱸ ᱮᱱᱮᱡ ᱥᱮᱨᱮᱧ ᱦᱩᱭᱩᱜ ᱠᱟᱱᱟ ᱚᱱᱟ ᱚᱱᱟ ᱫᱚᱭ ᱟᱵᱚ ᱟᱜ ᱞᱟᱹᱭ ᱞᱮᱠᱷᱟᱱ ᱫᱚ ᱱᱮᱜ ᱱᱮᱛᱟᱨ ᱜᱮ ᱪᱟᱹᱞᱩ ᱭᱮᱱᱟ ᱞᱟᱦᱟ ᱛᱮᱫᱚ ᱞᱟᱦᱟᱛᱮ ᱛᱟᱦᱮᱸ ᱠᱟᱱ ᱨᱮᱦᱚᱸ ᱚᱱᱠᱟ ᱫᱚ ᱚᱱᱟ ᱫᱚ ᱛᱟᱦᱮᱸ ᱠᱟᱱᱟ ᱜᱟᱭᱟᱱ ᱠᱚ ᱛᱟᱦᱮᱸ ᱠᱟᱱ ᱛᱟᱦᱮᱸᱫ ᱧᱤᱫᱟᱹ ᱟᱸᱜᱟ ᱞᱟᱜᱤᱫ ᱜᱟᱭᱟᱱ ᱠᱚ ᱛᱟᱦᱮᱸ ᱠᱟᱱᱟ ᱡᱟᱦᱟᱸ ᱛᱮ ᱨᱮᱫᱚ ᱜᱟᱭᱟᱱ ᱠᱚᱨᱮ ᱫᱚ ᱟᱵᱚ ᱵᱚᱱ ᱧᱮᱞᱟ ᱚᱸᱰᱮ ᱠᱚ ᱩᱫᱩᱜ ᱟᱵᱚᱱᱟ ᱟᱨ ᱟᱵᱚᱣᱟᱜ ᱥᱟᱸᱶᱛᱟ ᱨᱮᱱᱟᱜ ᱠᱟᱛᱷᱟ ᱜᱮᱠᱚ ᱥᱟᱵ ᱨᱟᱠᱟᱵ ᱛᱟᱦᱮᱸᱫ, ᱡᱮ ᱥᱟᱸᱶᱛᱟ ᱨᱮ ᱟᱵᱚ ᱢᱤᱫᱴᱟᱝ ᱼᱼ ᱥᱟᱸᱶᱛᱟ ᱛᱟᱞᱟᱨᱮ ᱚᱠᱟ ᱞᱮᱠᱟ ᱠᱟᱛᱮᱜ ᱚᱠᱟ ᱞᱮᱠᱟ ᱪᱟᱞᱟᱜ ᱠᱟᱱᱟ? ᱥᱮ ᱱᱤᱛᱚᱜᱟᱜ ᱚᱠᱛᱚ ᱨᱮ ᱚᱠᱟ ᱞᱮᱠᱟ ᱪᱟᱞᱟᱜ ᱠᱟᱱᱟ, ᱦᱟᱯᱮᱱ ᱫᱤᱱ ᱨᱮ ᱚᱠᱟ ᱞᱮᱠᱟ ᱛᱟᱦᱮᱱᱟ? ᱦᱚᱸᱜ ᱱᱚᱝᱠᱟᱱᱟᱜ ᱠᱟᱛᱷᱟ ᱦᱚᱸ ᱠᱚ ᱥᱟᱵ ᱨᱟᱠᱟᱵ ᱛᱟᱸᱦᱮᱫ ᱟᱨᱦᱚᱸ ᱵᱚᱱ ᱞᱟᱹᱭ ᱫᱟᱲᱮᱭᱟᱜᱼᱟ ᱠᱟᱞᱪᱟᱨ ᱨᱮᱱᱟᱜ ᱼᱼ ᱠᱟᱞᱪᱟᱨ ᱨᱮᱱᱟᱜ ᱠᱟᱛᱷᱟ ᱦᱚᱸᱠᱚ ᱥᱟᱵ ᱨᱟᱠᱟᱵ ᱛᱟᱦᱮᱸᱫ ᱡᱟᱸᱦᱟ ᱞᱮᱠᱟ ᱟᱵᱚᱣᱟᱜ ᱼᱼ ᱮᱱᱮᱡ ᱥᱮᱨᱮᱧ ᱨᱮᱱᱟᱜ ᱠᱟᱛᱷᱟ, ᱵᱟᱯᱞᱟ ᱠᱚᱨᱮᱱᱟᱜ ᱵᱚᱱ ᱧᱮᱞᱟ, ᱱᱚᱰᱮ ᱵᱷᱟᱸᱰᱟᱱ ᱠᱚᱨᱮᱱᱟᱜ ᱠᱟᱛᱷᱟ ᱦᱚᱸᱠᱚ ᱞᱟᱹᱭᱟ᱾ ᱢᱤᱫᱴᱟᱝ ᱟᱵᱚᱣᱟᱜ ᱯᱚᱨᱚᱵ ᱨᱮᱱᱟᱜ ᱠᱟᱛᱷᱟ ᱦᱚᱸ ᱠᱚ ᱞᱟᱹᱭᱟ, ᱥᱚᱦᱚᱨᱟᱭ ᱠᱚᱨᱮᱱᱟᱜ ᱠᱟᱛᱷᱟᱼᱼ ᱦᱚᱸᱜᱼᱚ ᱱᱚᱝᱠᱟᱱᱟᱜ ᱢᱤᱫᱴᱟᱝ ᱛᱟᱦᱮᱸᱱ ᱞᱟᱦᱟ ᱛᱮᱫᱚ ᱚᱱᱟ ᱡᱟᱛᱨᱟ ᱠᱚᱨᱮ᱾ ᱩᱫᱩᱜ ᱥᱤᱠᱷᱱᱟᱹᱛᱟᱱ ᱠᱟᱛᱷᱟ ᱟᱵᱚ ᱵᱚᱱ ᱞᱟᱹᱭᱟ ᱟᱵᱚᱣᱟᱜ ᱩᱱ ᱥᱚᱢᱚᱭ ᱨᱮᱵᱚᱱ ᱧᱮᱞᱟ ᱩᱱ ᱥᱚᱢᱚᱭ ᱨᱮᱫᱚ ᱟᱵᱚᱣᱟᱜ ᱦᱩᱭᱩᱜ ᱠᱟᱱᱟ ᱚᱞᱚᱜ ᱯᱟᱲᱦᱟᱣ, ᱚᱞᱚᱜ ᱯᱟᱲᱦᱟᱣ ᱫᱤᱠ ᱫᱚ ᱟᱹᱰᱤ ᱞᱟᱛᱟᱨ ᱨᱮᱜᱮᱵᱚᱱ ᱛᱟᱦᱮᱸ ᱠᱟᱱ ᱛᱟᱦᱮᱸᱫ᱾ ᱚᱞᱚᱜ ᱯᱟᱲᱦᱟᱣ ᱡᱟᱦᱟᱸ ᱚᱱᱟ ᱥᱤᱠᱷᱱᱟᱹᱛ ᱜᱮ ᱟᱵᱚᱣᱟᱜ ᱢᱟᱨᱥᱟᱞ ᱵᱟᱝ ᱛᱟᱦᱮᱸ ᱠᱟᱱ ᱛᱟᱦᱮᱸᱫ᱾ ᱚᱱᱟᱛᱮ ᱟᱵᱚᱣᱟᱜ ᱩᱱ ᱚᱠᱛᱚ ᱫᱚ, ᱩᱱᱫᱚ ᱟᱵᱚ ᱪᱮᱫ ᱵᱚᱱ ᱪᱤᱠᱟᱹᱭ ᱛᱟᱦᱮᱸᱫ? ᱚᱱᱟᱛᱮ ᱩᱸ ᱜᱟᱭᱟᱱ ᱠᱚᱠᱚ ᱩᱫᱩᱜ ᱛᱟᱦᱮᱱ᱾ ᱜᱟᱭᱟᱱ ᱩᱫᱩᱜ ᱛᱟᱞᱟ ᱛᱮᱜᱮ ᱚᱸᱰᱮ ᱠᱷᱚᱱ ᱜᱮ ᱢᱤᱫ ᱢᱤᱫᱴᱟᱝ ᱠᱚ ᱥᱤᱠᱷᱱᱟᱹᱛ ᱠᱚ ᱧᱟᱢᱟ, ᱛᱟᱦᱚᱞᱮ ᱟᱵᱚᱣᱟᱜ ᱟᱜᱟᱢ ᱫᱤᱱ ᱨᱮ ᱱᱚᱜᱼᱚ ᱚᱱᱠᱟ ᱦᱩᱭ ᱫᱟᱲᱮᱭᱟᱜᱼᱟ᱾ ᱚᱱᱟ ᱥᱤᱠᱷᱱᱟᱹᱛ ᱥᱮ ᱜᱮᱭᱟᱱ ᱠᱚ ᱧᱟᱢ ᱛᱟᱦᱮᱸᱫ ᱚᱱᱟ ᱜᱟᱭᱟᱱ ᱦᱩᱭᱩᱜ ᱛᱟᱞᱟᱛᱮ᱾ ᱟᱨ ᱱᱤᱛᱚᱜᱟᱜ ᱨᱮᱵᱤᱱ ᱧᱮᱞᱮᱫᱼᱟ ᱱᱤᱛᱚᱜᱟᱜ ᱫᱚ ᱱᱚᱜᱼᱚᱭ ᱡᱟᱦᱟᱸ ᱠᱚ ᱠᱚᱨᱟᱣᱮᱫ ᱱᱚᱣᱟ ᱫᱚ ᱢᱤᱫ ᱢᱤᱫᱴᱟᱝ ᱦᱮᱸ ᱞᱟᱹᱭ ᱜᱟᱱᱚᱜᱼᱟ ᱢᱤᱫᱴᱟᱝ ᱪᱮᱫ, ᱱᱚᱣᱟ ᱫᱚ ᱟᱵᱚ ᱥᱟᱱᱛᱟᱲ ᱛᱟᱞᱟᱨᱮ ᱱᱚᱣᱟ ᱠᱚᱫᱚ ᱢᱤᱫᱴᱟᱱ ᱵᱟᱹᱲᱤᱡ ᱚᱨᱥᱚᱝ ᱜᱮ ᱦᱤᱡᱩᱜ ᱠᱟᱱᱟ᱾ ᱱᱚᱜᱼᱚᱭ ᱡᱟᱦᱟᱸ ᱟᱵᱚᱣᱟᱜ ᱠᱟᱞᱪᱟᱨ, ᱱᱚᱣᱟ ᱠᱚᱫᱚ ᱦᱚᱭᱛᱳ ᱦᱟᱯᱮᱱ ᱫᱤᱱᱨᱮ ᱟᱫ ᱫᱟᱲᱮᱭᱟᱜᱼᱟ᱾ ᱢᱮᱱᱠᱷᱟᱱ ᱱᱤᱛᱚᱜ ᱵᱚᱱ ᱟᱫ ᱫᱟᱲᱮᱭᱟᱜᱼᱟ᱾ ᱦᱳᱭᱛᱳ ᱞᱟᱹᱭ ᱫᱟᱹᱧ ᱢᱮ ᱟᱫ ᱫᱟᱲᱮᱭᱟᱜᱼᱟ ᱠᱤᱱᱛᱩ ᱟᱵᱚ ᱡᱩᱫᱤ ᱵᱚᱱ ᱨᱤᱠᱟᱹᱭᱟ ᱡᱩᱢᱤᱫ ᱠᱟᱛᱮᱫ ᱱᱚᱣᱟ ᱵᱚᱱ ᱵᱚᱱᱫᱚᱭᱟ ᱛᱟᱦᱚᱞᱮ ᱵᱚᱱᱫᱚ ᱫᱚ ᱜᱟᱱᱚᱜ ᱜᱮᱭᱟ᱾ ᱟᱵᱚ ᱨᱮᱱᱟᱜ ᱡᱟᱦᱟᱸᱟ ᱟᱵᱚᱣᱟᱜ ᱡᱟᱦᱟᱸ ᱥᱤᱥᱴᱮᱢ ᱢᱮᱱᱟᱜ ᱟᱠᱟᱫ ᱛᱟᱵᱚᱱᱟ ᱢᱟᱺᱡᱷᱤ ᱢᱟᱺᱡᱷᱤ ᱯᱟᱨᱜᱟᱱᱟ ᱥᱤᱥᱴᱮᱢ ᱱᱚᱝᱠᱟ ᱯᱨᱚᱛᱤᱴᱤ ᱟᱛᱳ ᱨᱮ ᱱᱚᱣᱟ ᱟᱵᱚᱣᱟᱜ ᱪᱮᱫ ᱱᱚᱣᱟ ᱥᱤᱠᱷᱱᱟᱹᱛ ᱢᱤᱫᱴᱟᱝ ᱥᱤᱠᱷᱱᱟ. ᱛ ᱨᱮᱱᱟᱜ ᱢᱤᱫᱩᱱ ᱦᱚᱦᱚ ᱦᱩᱭᱩᱜ ᱛᱟᱵᱚᱱᱟ ᱛᱚᱵᱮ ᱟᱹᱱᱤᱡ ᱟᱵᱚ ᱵᱚᱱ ᱞᱟᱦᱟ ᱫᱟᱲᱮᱭᱟᱜᱼᱟ ᱮᱴᱟᱜ ᱜᱟᱛᱟᱠ ᱨᱮᱱ ᱦᱚᱲ ᱞᱮᱠᱟᱜᱮ᱾ ᱵᱟᱝᱠᱷᱟᱱ ᱫᱚ ᱟᱵᱚ ᱦᱚᱵᱚᱱ ᱧᱮᱞᱮᱜᱼᱟ ᱱᱚᱜᱼᱚᱭ ᱫᱤᱱᱠᱮ ᱫᱤᱱ ᱞᱟᱦᱟ ᱪᱟᱞᱟᱜ ᱠᱟᱱᱟ ᱟᱵᱚᱣᱟᱜ ᱵᱚᱱ ᱦᱤᱲᱤᱧ ᱤᱫᱤᱭᱮᱫᱼᱟ ᱱᱚᱣᱟ ᱫᱚ ᱦᱤᱲᱤᱧ ᱞᱮᱠᱷᱟᱱ ᱫᱚ ᱵᱟᱝ ᱜᱟᱱᱚᱜᱼᱟ ᱱᱚᱣᱟ ᱠᱟᱛᱷ ᱚᱱᱮ ᱠᱚ ᱞᱟᱹᱭ ᱠᱟᱜᱼᱟ᱾ ᱦᱮᱸ ᱱᱟᱜᱟᱢ ᱩᱭᱦᱟᱹᱨ ᱞᱮᱱᱟ ᱟᱜᱟᱢᱮᱢ ᱛᱟᱲᱟᱢ ᱫᱟᱲᱮᱭᱟᱜᱼᱟ ᱵᱟᱝᱠᱷᱟᱱ ᱫᱚ ᱱᱚᱣᱟ ᱫᱷᱟᱹᱨᱛᱤ ᱨᱮ ᱚᱦᱚᱢ ᱞᱟᱦᱟᱜᱼᱟ᱾
ᱦᱮᱸ ᱠᱤᱱᱛᱩ ᱡᱟᱦᱟᱸ ᱡᱩᱢᱤᱫ ᱠᱟᱛᱷᱟ ᱵᱤᱱ ᱞᱟᱹᱭ ᱠᱮᱫᱟ ᱟᱹᱰᱤ ᱱᱟᱯᱟᱭ ᱜᱮᱵᱤᱱ ᱞᱟᱹᱭ ᱠᱮᱫᱟ᱾ᱠᱤᱱᱛᱩ ᱱᱮᱛᱟᱨ ᱧᱮᱞᱚᱜ ᱠᱟᱱᱟ ᱟᱹᱛᱩ ᱚᱲᱟᱜ ᱠᱚᱨᱮ ᱢᱟᱱᱮ ᱡᱩᱢᱤᱫ ᱜᱮ ᱵᱟᱵᱚᱱ ᱛᱟᱦᱮᱱ ᱠᱟᱱᱟ᱾ ᱦᱚᱭᱛᱚ ᱡᱟᱦᱱᱟᱜ ᱵᱤᱥᱚᱭ ᱱᱤᱭᱮ ᱜᱮ ᱟᱛᱚ ᱠᱚᱨᱮ ᱡᱟᱦᱱᱟᱜ ᱠᱷᱟᱹᱯᱟᱹᱨᱤ ᱠᱚ ᱦᱩᱭᱩᱜ ᱠᱟᱱᱟ ᱵᱮᱥᱤ ᱫᱤᱭᱮ ᱟᱫᱚ ᱱᱩᱭ ᱦᱟᱹᱱᱤ ᱥᱟᱸᱶ ᱵᱟᱭ ᱨᱚᱲᱟ ᱱᱩᱭ ᱩᱱᱤ ᱥᱟᱸᱶ ᱵᱟᱭ ᱨᱚᱲᱟ᱾ ᱢᱤᱫᱴᱟᱝ ᱢᱮᱞ ᱵᱚᱱᱫᱷᱚᱱ ᱜᱮ ᱵᱟᱝ ᱛᱟᱦᱮᱱ ᱠᱟᱱᱟ᱾
ᱟᱫᱚ ᱱᱚᱰᱮ ᱫᱚ ᱱᱤᱭᱟᱹᱟᱹᱜᱮ ᱞᱟᱹᱭ ᱜᱟᱱᱚᱜᱼᱟ ᱜᱚᱝᱠᱮ ᱟᱫᱚ ᱢᱮᱞ ᱵᱚᱱᱫᱷᱚᱱ ᱫᱚ ᱟᱫᱚ ᱡᱟᱦᱱᱟᱜ ᱜᱮ ᱛᱟᱦᱮᱱᱟ ᱨᱟᱹᱜᱤ ᱟᱹᱲᱤᱥ ᱫᱚ ᱱᱚᱣᱟ ᱫᱷᱟᱹᱨᱛᱤ ᱨᱮ ᱵᱟᱠᱚ ᱞᱟᱹᱭᱟ ᱥᱩᱠᱷ ᱟᱨ ᱫᱩᱠᱷ ᱫᱚ ᱢᱮᱱᱟᱜ ᱜᱮᱭᱟ ᱥᱩᱠᱷ ᱠᱷᱚᱱ ᱫᱚ ᱫᱩᱠᱷ ᱜᱮ ᱵᱟᱹᱲᱛᱤᱭᱟ᱾ ᱟᱨ ᱱᱚᱰᱮ ᱟᱵᱚ ᱵᱚᱱ ᱩᱭᱷᱟᱹᱨ ᱡᱟᱦᱟᱸ ᱛᱤᱱᱟᱹᱜ ᱦᱚᱲ ᱨᱟᱹᱜᱤᱭᱟᱢ ᱨᱮᱦᱚᱸ ᱩᱱᱤ ᱫᱚ ᱟᱢ ᱟᱡ ᱟᱯᱱᱟᱨᱮᱢ, ᱛᱚᱵᱮ ᱟᱹᱱᱤᱡ ᱵᱚᱱ ᱟᱵᱚ ᱵᱚᱱ ᱞᱟᱦᱟ ᱫᱟᱲᱮᱭᱟᱜᱼᱟ᱾ ᱵᱟᱝᱠᱷᱟᱱ ᱫᱚᱼᱼ ᱟᱵᱚᱣᱟᱜ ᱡᱟᱦᱟᱸ ᱥᱟᱸᱶᱛᱟ ᱨᱮᱱᱟᱜ ᱟᱹᱱ ᱟᱹᱨᱤ ᱠᱟᱹᱢᱤ ᱠᱚ ᱢᱮᱱᱟᱜ ᱠᱟᱜ-ᱟ ᱚᱱᱟ ᱠᱚ ᱵᱟᱵᱚᱱ ᱞᱟᱦᱟᱱᱛᱤ ᱫᱟᱲᱮᱭᱟᱜᱼᱟ᱾
ᱵᱟᱝ, ᱟᱵᱚ ᱡᱩᱫᱤ ᱵᱟᱵᱚᱱ ᱡᱩᱢᱤᱫᱚᱜᱼᱟ ᱛᱟᱦᱚᱞᱮ ᱟᱵᱚ ᱥᱚᱢᱟᱡᱽ ᱫᱚ ᱟᱫᱚ ᱵᱟᱝ ᱞᱟᱦᱟᱜᱼᱟ ᱥᱮᱨᱚᱠᱚᱢ ᱫᱚ᱾
ᱟᱫᱚ ᱱᱚᱣᱟ ᱞᱟᱹᱜᱤᱫ ᱛᱮ ᱜᱚᱝᱠᱮ ᱟᱫᱚ ᱟᱵᱚᱜᱮ ᱢᱮᱱᱟᱜ ᱠᱟᱜ ᱵᱚᱱᱟ ᱱᱚᱣᱟ ᱫᱷᱟᱹᱨᱛᱤ ᱨᱮ᱾ ᱟᱫᱚ ᱦᱟᱯᱲᱟᱢ ᱠᱚᱫᱚ ᱠᱚ ᱩᱱᱠᱩ ᱫᱚ ᱦᱟᱸᱜ ᱩᱱᱠᱩᱟᱜ ᱠᱟᱹᱢᱤ ᱫᱚᱠᱚ ᱯᱩᱨᱚᱱ ᱯᱟᱨᱚᱢ ᱦᱚᱴᱚ ᱠᱟᱜᱼᱟ ᱠᱤᱱᱛᱩ ᱟᱵᱚ ᱡᱩᱣᱟᱹᱱ ᱠᱚᱜᱮ ᱢᱮᱱᱟᱜ ᱵᱚᱱᱟ᱾ ᱟᱵᱚ ᱱᱤᱛᱚᱜ ᱵᱚᱱ ᱧᱮᱞᱮᱜᱼᱟ ᱱᱤᱛᱚᱜ ᱟᱵᱚ ᱡᱟᱦᱟᱸ ᱞᱮᱠᱟ ᱵᱚᱱ ᱞᱟᱹᱭ ᱫᱟᱲᱮᱭᱟᱜ ᱠᱟᱱᱟ ᱦᱟᱱᱟ ᱴᱚᱴᱷᱟ ᱨᱮᱱ ᱦᱚᱲ ᱥᱟᱞᱟᱜ ᱱᱚᱣᱟ ᱴᱚᱴᱷᱟ ᱨᱮᱱ ᱦᱚᱲ ᱥᱟᱞᱟᱜ ᱟᱵᱚ ᱨᱚᱯᱚᱲ ᱫᱟᱲᱮᱭᱟᱜ ᱠᱟᱱᱟ ᱦᱚᱜᱼᱚᱭ ᱥᱟᱜᱤᱧ ᱨᱚᱯᱚᱲ ᱛᱮᱵᱚᱱ ᱨᱚᱯᱚᱲ ᱠᱟᱱ ᱛᱮ
ᱦᱮᱸ ᱦᱮᱸ
ᱟᱵᱚ ᱢᱤᱫᱴᱟᱝ ᱡᱩᱢᱤᱫ ᱨᱮᱱᱟᱜ ᱠᱟᱛᱷᱟ ᱵᱚᱱ ᱞᱟᱹᱭ ᱫᱟᱲᱭᱟᱜ ᱠᱟᱱᱟ ᱟᱨ ᱮᱱᱟᱝ ᱵᱮᱲᱟ ᱨᱮᱫᱚ ᱛᱟᱦᱮᱸ ᱠᱟᱱᱟ ᱱᱚᱣᱟ ᱟᱹᱛᱩ ᱚᱱᱟ ᱟᱹᱛᱩ ᱱᱚᱣᱟ ᱵᱟᱨᱭᱟ ᱟᱹᱛᱩ ᱥᱮ ᱚᱱᱟ ᱢᱤᱫᱴᱟᱝ ᱯᱤᱲ ᱵᱷᱤᱛᱤᱨ ᱨᱮᱜᱮ ᱵᱚᱱ ᱜᱟᱞᱢᱟᱨᱟᱣ ᱠᱟᱱ ᱛᱟᱦᱮᱸᱱᱟ ᱱᱤᱛᱚᱜ ᱟᱵᱚ ᱱᱚᱣᱟ ᱥᱟᱜᱤᱧ ᱨᱚᱯᱚᱲ ᱛᱮᱵᱚᱱ ᱵᱟᱲᱟᱭ ᱫᱟᱲᱮᱭᱟᱜ ᱠᱟᱱᱟ ᱱᱚᱣᱟ ᱡᱮᱞᱟ ᱠᱷᱚᱱ ᱦᱟᱱᱟ ᱡᱮᱞᱟ ᱨᱮᱱᱟᱜ ᱚᱠᱟᱞᱮᱠᱟᱱ ᱚᱠᱟᱞᱮᱠᱟᱱ ᱚᱨᱥᱚᱝ ᱢᱮᱱᱟᱜ ᱟᱠᱟᱜᱼᱟ ᱵᱷᱟᱜᱤᱭᱟᱜ ᱚᱨᱥᱚᱝ ᱚᱠᱟᱮ ᱞᱮᱠᱟ ᱧᱮᱞᱚᱜᱚᱜ ᱠᱟᱱᱟ ᱵᱟᱹᱲᱤᱡᱟᱜ ᱚᱠᱟ ᱞᱮᱠᱟ ᱧᱮᱞᱚᱜᱚᱜ ᱠᱟᱱᱟ ᱱᱚᱜᱱᱱᱟ ᱠᱟᱛᱷᱟ ᱠᱚᱵᱚᱱ ᱥᱟᱵ ᱨᱟᱠᱟᱵ ᱫᱟᱲᱮᱭᱟᱜ ᱠᱟᱱᱟ ᱮᱱ ᱨᱮᱦᱚᱸ ᱟᱵᱚ ᱵᱚᱱ ᱪᱤᱠᱟᱹᱭᱟ ᱵᱟᱹᱲᱤᱡᱟᱜ ᱫᱚᱵᱚᱱ ᱵᱟᱹᱲᱤᱡᱟᱜ ᱫᱚᱵᱚᱱ ᱮᱛᱚᱢ ᱠᱟᱜᱼᱟ, ᱵᱷᱟᱜᱤᱭᱟᱜ ᱜᱮᱵᱚᱱ ᱟᱯᱱᱟᱨᱟ᱾ ᱤᱱᱟᱹ ᱜᱮᱵᱚᱱ ᱨᱤᱠᱟᱹᱭᱟ ᱱᱚᱣᱟ ᱜᱮ ᱟᱵᱚ ᱵᱚᱱ ᱧᱮᱞᱟ ᱥᱟᱬᱮᱥ ᱨᱮᱱᱟᱜ ᱟᱹᱱ ᱟᱹᱨᱤ ᱦᱚᱸ ᱱᱚᱣᱟ ᱜᱮ ᱠᱟᱱᱟ᱾ ᱵᱷᱟᱹᱜᱤ ᱟᱨ ᱵᱟᱹᱲᱤᱡ ᱫᱚ ᱱᱚᱣᱟ ᱜᱮ ᱫᱷᱟᱹᱨᱛᱤ ᱨᱮᱫᱚ ᱢᱮᱱᱟᱜ ᱜᱮᱭᱟ ᱵᱟᱠᱚ ᱞᱟᱹᱭ ᱠᱟᱜᱼᱟᱼᱼ ᱵᱷᱟᱜᱤ ᱵᱟᱹᱲᱤᱡ ᱫᱚ ᱢᱮᱱᱟᱜ ᱜᱮᱭᱟ ᱥᱩᱠᱫᱩᱠ ᱦᱚᱸ ᱛᱟᱦᱮᱱ ᱜᱮᱭᱟ
ᱛᱟᱦᱮᱱ ᱜᱮᱭᱟ
ᱨᱟᱜ ᱞᱟᱸᱫᱟ ᱦᱚᱸ ᱛᱟᱦᱮᱱ ᱜᱮᱭᱟ ᱦᱚᱜᱼᱚᱭ ᱯᱠᱚᱞᱮᱭᱟ ᱵᱟᱠᱚᱞᱭᱟ ᱫᱩᱠ ᱫᱚ ᱫᱮᱭᱟᱠᱟᱛᱮᱫ ᱥᱩᱠ ᱨᱮᱱᱟᱜ ᱵᱩᱱ ᱪᱮᱥᱴᱟᱭᱟ ᱥᱮ ᱵᱚᱱ ᱨᱤᱠᱟᱹ ᱭᱟᱵᱚᱱ ᱵᱚᱱ
ᱟᱹᱰᱤ ᱱᱟᱯᱟᱭ ᱜᱮᱵᱤᱱ ᱞᱟᱹᱭ ᱠᱮᱫᱟ ᱱᱤᱝᱠᱟᱹ ᱠᱟᱛᱮ ᱡᱩᱫᱤ ᱵᱚᱱ ᱞᱟᱦᱟᱜᱼᱟ ᱛᱟᱦᱚᱞᱮ ᱟᱵᱚ ᱥᱚᱢᱟᱡᱽ ᱟᱹᱰᱤ ᱜᱮ ᱞᱟᱦᱟᱜᱼᱟ ᱡᱩᱫᱤ ᱱᱤᱝᱠᱟᱹ ᱡᱩᱢᱤᱫ ᱠᱟᱛᱮ ᱡᱷᱚᱛᱚ ᱦᱚᱲ ᱢᱤᱫ ᱥᱟᱶᱛᱮ ᱥᱚᱢᱟᱡᱽ ᱞᱟᱦᱟ ᱨᱮᱱᱟᱜ ᱵᱚᱱ ᱨᱤᱠᱟᱹᱭᱟ ᱛᱟᱦᱚᱞᱮ ᱟᱹᱰᱤ ᱜᱮ ᱱᱟᱯᱟᱭᱚᱜᱼᱟ᱾
ᱦᱳᱭ ᱱᱚᱣᱟ ᱫᱚ ᱥᱟᱱᱟᱢ ᱦᱚᱲᱟᱜ ᱟᱜᱤᱵᱷᱟᱨ ᱠᱟᱱ ᱛᱟᱵᱚᱱᱟ ᱥᱟᱱᱟᱢ ᱦᱚᱲ ᱜᱮ ᱱᱚᱝᱠᱟ ᱡᱩᱢᱤᱫ ᱠᱟᱛᱮ